ᱟᱸᱡᱚᱢ ᱧᱟᱢ ᱮᱫᱟᱢ
ᱦᱮᱸ ᱟᱸᱡᱚᱢᱚᱜ ᱠᱟᱱᱟ
ᱦᱮᱸ
ᱟᱨ ᱞᱟᱹᱭᱤᱧ ᱪᱮᱫ ᱠᱚᱢ ᱪᱤᱠᱟᱹᱭ ᱫᱟ
ᱦᱜ ᱵᱟᱝ ᱫᱩᱲᱩᱵ ᱠᱟᱹᱱᱟᱹᱧ।
ᱚ ᱟᱪᱪᱷᱟ ᱱᱟᱯᱟᱭ ᱵᱟ ᱞᱟᱹᱭᱫᱟᱹᱧ ᱱᱟᱯᱟᱭ ᱱᱟᱯᱟᱭ ᱵᱟᱲᱟ ᱜᱮᱭᱟ ᱯᱮ?
ᱦᱮᱸ ᱱᱟᱯᱟᱭ ᱜᱮ ᱟᱯᱮᱜ ᱜᱮ᱾ ᱪᱮᱫ ᱞᱮᱠᱟ?
ᱦᱮᱸ ᱟᱯᱟᱛᱚ ᱱᱤᱭᱟᱹ ᱵᱮᱲᱟ ᱫᱚ ᱦᱟᱸᱜ ᱠᱷᱟᱡ ᱱᱟᱯᱟᱭ ᱵᱟᱲᱟ ᱜᱮ ᱾
ᱚ
ᱛᱟᱦᱞᱮ ᱱᱤᱛ ᱱᱤᱛᱚᱜ ᱫᱚ ᱪᱮᱫ ᱵᱚᱞᱛᱮ ᱚ ᱚᱲᱟᱜ ᱠᱚᱨᱮ ᱜᱮ ᱱᱤᱛᱚᱜ ᱥᱤᱛᱩᱝ ᱠᱟᱱᱟ ᱛᱚ ᱟᱹᱰᱤ ᱡᱟᱹᱥᱛᱤ ᱛᱟᱦᱚᱞᱮ ᱚᱲᱟᱜ ᱠᱚᱨᱮ ᱜᱮ ᱱᱤᱭᱟᱹ ᱵᱮᱲᱟ ᱫᱚ ᱦᱟᱸᱜ ᱢᱤᱱᱟᱹᱧ ᱠᱤᱫᱤᱧᱟ ᱾
ᱦᱮᱸ
ᱛᱚ ᱪᱮᱫ ᱦᱚᱸ ᱠᱟᱹᱢᱤ ᱵᱟᱝ ᱜᱟᱱᱚᱜ ᱠᱟᱱᱟ ᱱᱚᱣᱟ ᱥᱤᱛᱩᱝ ᱨᱮ ᱾
ᱦᱮᱸ ᱥᱤᱛᱩᱝ ᱠᱟᱱ
ᱟᱫᱚ ᱚᱠᱟᱨᱮ ᱢᱮᱱᱟᱜ ᱢᱮᱭᱟ ᱱᱤᱛ ᱫᱚ ᱛᱟᱦᱚᱞᱮ? ᱞᱟᱹᱭᱫᱟᱹᱧ ᱚᱠᱟᱨᱮ ᱢᱮᱱᱟᱜ ᱟᱠᱟᱫ ᱢᱮᱭᱟ? ᱦᱮᱞᱳ ᱦᱮᱞᱳ ᱦᱮᱞᱳ